ᱡᱚᱦᱟᱨ ᱡᱚᱦᱟᱨ ᱱᱚᱣᱟ ᱞᱟᱥᱟᱲᱦᱮᱫ ᱟᱹᱰᱤ ᱜᱚᱰ ᱡᱚᱦᱟᱨ
ᱦᱮᱸ ᱡᱚᱦᱟᱨ ᱡᱚᱦᱟᱨ
ᱦᱩᱸ
ᱛᱟᱦᱚᱞᱮ ᱜᱚᱝᱠᱮ ᱪᱮᱫ ᱞᱮᱠᱟ ᱱᱟᱯᱟᱭ ᱵᱟᱲᱟ ᱜᱮᱛᱚ
ᱱᱤᱛ ᱫᱚ ᱦᱟᱸᱜ ᱢᱟᱱᱮ ᱪᱟᱸᱫᱳ ᱵᱚᱸᱜᱟ ᱟᱜ ᱫᱟᱭᱟ ᱛᱮ ᱵᱤᱱ ᱞᱟᱹᱭ ᱟᱨ ᱵᱚᱸᱜᱟ ᱵᱩᱨᱩᱣᱟᱜ ᱫᱟᱭᱟ ᱛᱮᱵᱤᱱ ᱞᱟᱹᱭ᱾ ᱢᱟᱱᱮ ᱢᱳᱴᱟᱢᱩᱴᱤ ᱟᱹᱰᱤ ᱱᱟᱯᱟᱭ ᱵᱟᱲᱟ ᱜᱮ᱾
ᱟᱪᱪᱷᱟ ᱟᱪᱪᱷᱟ ᱟᱪᱪᱟ, ᱦᱮᱸ ᱟᱵᱚ ᱥᱟᱱᱛᱟᱲ ᱫᱚ ᱢᱤᱫ ᱡᱩᱢᱤᱫ ᱛᱮ ᱱᱟᱯᱟᱭ ᱛᱟᱦᱮᱸ ᱜᱮᱛᱚ ᱟᱵᱚᱣᱟᱜ ᱵᱮᱥ ᱵᱚᱱ ᱵᱩᱡᱟ ᱦᱮᱸ ᱟᱵᱚ ᱫᱚ ᱱᱚᱸᱰᱮ ᱫᱚ ᱫᱤᱠᱩ ᱪᱷᱟᱹ ᱛᱤᱠ ᱦᱚ ᱵᱟᱭ ᱧᱮᱞᱮᱫ ᱵᱚᱱᱟ ᱟᱵᱚ ᱥᱟᱱᱛᱟᱲ ᱟᱵᱚ ᱛᱮᱵᱚᱱ ᱧᱮᱞᱚᱜ ᱢᱟ᱾
ᱦᱩᱸ ᱦᱩᱸ᱾ ᱥᱟᱱᱛᱟᱲ ᱥᱟᱱ-ᱥᱟᱱᱛᱟᱲ ᱫᱚ ᱥᱟᱱᱛᱟᱲ ᱵᱚᱭᱦᱟ ᱜᱮ ᱫᱟᱭᱟᱣᱟᱭ ᱢᱟᱭ᱾ ᱥᱮ ᱤᱧ ᱦᱚᱸᱧ ᱫᱟᱭᱟ ᱟᱭ ᱢᱟ᱾
ᱚᱵᱚᱥᱥᱳᱭ ᱚᱵᱚᱥᱥᱳᱭ᱾
ᱦᱩᱸ᱾
ᱟᱹᱰᱤ ᱡᱚᱛᱷᱟᱛ ᱠᱟᱛᱷᱟ ᱜᱮᱵᱮᱱ ᱢᱮᱱ ᱠᱟᱫᱟ ᱜᱚᱝᱠᱮ, ᱟᱪᱪᱷᱟ ᱜᱚᱝᱠᱮ ᱟᱯᱮ ᱥᱮᱱᱟᱜ ᱯᱟᱨᱟᱵᱽ ᱯᱚᱨᱚᱢ ᱠᱚ ᱠᱟᱹᱴᱤᱡ ᱵᱮᱱ ᱞᱟᱹᱭ ᱞᱮᱠᱷᱟᱱ ᱟᱹᱰᱤᱜᱮ ᱱᱟᱯᱟᱭ ᱠᱚᱜᱼᱟ᱾
ᱯᱟᱨᱟᱵᱽ ᱠᱚ ᱢᱟᱥᱮ ᱯᱟᱨᱟᱵᱽ ᱛᱚ ᱱᱚᱣᱟ ᱫᱩᱱᱤᱭᱟ. ᱨᱮ ᱟᱹᱰᱤ ᱞᱮᱠᱟᱱᱟᱜ ᱯᱟᱨᱟᱵᱽ ᱦᱩᱭᱩᱜ ᱠᱟᱱᱟ, ᱚᱠᱟ ᱞᱮᱠᱟᱱᱟᱜ ᱯᱟᱨᱟᱵᱽ ᱱᱤᱭᱟ ᱠᱚᱛᱷᱟᱞᱤᱧ ᱞᱟᱹᱭᱟ ᱢᱟᱥᱮ ᱟᱵᱤᱱ ᱠᱟ ᱴᱤ ᱱᱟᱥᱮᱱᱟᱜ ᱠᱷᱟᱴᱚ ᱢᱟᱪᱷᱟ ᱛᱮ ᱞᱟᱹᱭ ᱜᱚᱫ ᱠᱟᱜ ᱠᱷᱟᱵᱤᱱ ᱟᱹᱰᱤ ᱵᱷᱟᱹᱜᱤ ᱠᱚᱜᱼᱟ᱾
ᱵᱟᱦᱟ, ᱥᱚᱨᱦᱟᱭ ᱥᱮ ᱠᱟᱨᱟᱢ ᱱᱤᱭᱮ ᱚᱱᱟ ᱚᱱᱟ ᱠᱚ ᱱᱤᱭᱟᱹᱜᱮ ᱟᱨ ᱠᱤ ᱞᱟᱹᱭᱟᱜ ᱵᱮᱱ ᱟᱵᱚ ᱡᱟᱦᱟᱸ ᱟᱹᱛᱩ ᱟ ᱛᱩ ᱯᱟᱨᱟᱵᱽ ᱚᱱᱟ ᱠᱚᱜᱮ ᱵᱟᱨᱦᱮ ᱯᱟᱨᱟᱵᱽ ᱥᱮᱱ ᱫᱚ ᱱᱟᱸᱜ ᱵᱟᱞᱟᱝ ᱪᱟᱞᱟᱜᱼᱟ᱾
ᱦᱳᱭ ᱱᱚᱣᱟ ᱠᱚᱫᱚ ᱟᱹᱞᱤᱧ ᱫᱚ ᱯᱟᱨᱟᱵᱽ ᱫᱤᱱ ᱨᱮᱫᱚ ᱵᱩᱞ ᱜᱷᱚᱞᱴᱟᱣ ᱠᱚᱣᱟᱞᱤᱧ᱾
ᱚ ᱟᱪᱪᱷᱟ ᱵᱩᱞ ᱠᱚᱣᱟ ᱵᱮᱱ?
ᱟᱹᱰᱤ ᱡᱳᱨ ᱦᱮᱸ᱾
ᱢᱟᱱᱮ ᱮᱫᱚᱢ ᱵᱮᱱ ᱠᱚᱸᱰᱮᱞ ᱵᱟᱲᱟᱭᱟ᱾
ᱮᱠᱫᱚᱢ᱾
ᱦᱮᱸ ᱫᱚ ᱟᱨ ᱚᱵᱚᱥᱥᱳ ᱱᱤᱦᱟᱹᱛᱤ ᱫᱚᱨᱠᱟᱨ ᱠᱟᱱᱟ ᱟᱹᱛᱩ ᱯᱟᱛᱟ ᱟᱹᱛᱩ ᱯᱟᱨᱟᱵᱽ ᱨᱮᱫᱚ ᱵᱟᱦᱟ, ᱥᱚᱦᱚᱨᱟᱭ, ᱥᱮ ᱠᱟᱨᱟᱢ᱾ ᱦᱮᱸ ᱤᱱᱟᱹ ᱠᱚᱨᱮ ᱫᱚ
ᱟᱵᱮᱱ ᱟᱹᱞᱤᱧᱟᱜ ᱚᱲᱟᱜ ᱦᱤᱡᱩᱜ ᱵᱤᱱ ᱟᱵᱤᱱ ᱜᱟ ᱯᱟ ᱦᱤᱡᱩᱜ ᱵᱤᱱ ᱢᱮᱭᱟᱧ ᱦᱤᱡᱩᱜ ᱵᱤᱱ ᱮᱴᱟᱜ ᱫᱤᱱ ᱡᱮᱢᱚᱱ ᱟᱹᱞᱤᱧ ᱫᱚ ᱛᱤᱥ ᱦᱚᱸ ᱚᱱᱠᱟ ᱵᱟᱵᱮᱱ ᱧᱟᱢ ᱞᱤᱧᱟ ᱢᱮᱱᱠᱷᱟᱱ ᱯᱟᱨᱟᱵᱽ ᱞᱮᱠᱟᱱ ᱵᱤᱨ ᱨᱮᱫᱚ ᱟᱹᱞᱤᱧ ᱫᱚ ᱠᱳᱰᱮᱞ ᱜᱮᱞᱤᱧ ᱛᱟᱦᱮᱱᱟ᱾
ᱟᱪᱪᱷᱟ ᱟᱪ᱾ ᱦᱩᱸ ᱢᱟᱱᱮ ᱨᱟᱹᱥᱠᱟᱹ ᱛᱮ᱾
ᱦᱳᱭ ᱵᱚᱪᱷᱚᱨ ᱫᱤᱱ ᱨᱮᱱᱟᱜ ᱥᱮ ᱵᱟᱛᱥᱚᱨᱤᱠ ᱨᱮᱱᱟᱜ ᱢᱤᱫ ᱫᱤᱱ ᱢᱤᱫ ᱫᱤᱱ ᱩᱱᱟᱹᱜ ᱨᱟᱹᱥᱠᱟᱹ ᱫᱤᱱ ᱨᱮᱫᱚ ᱟᱹᱞᱤᱧ ᱫᱚ ᱱᱚᱝᱠᱟ ᱜᱮᱞᱤᱧ ᱛᱟᱸᱦᱮᱱᱟ᱾
ᱟᱪᱪᱷᱟ ᱟᱪᱪᱷᱟ ᱟᱪᱷᱟ᱾
ᱱᱚᱣᱟ ᱢᱤᱫ ᱵᱤᱛᱟᱹ ᱟᱵᱚᱣᱟᱜ ᱞᱟᱡ ᱨᱮ ᱟᱵᱚᱣᱟᱜ ᱪᱮᱫ ᱢᱮᱱᱟᱜᱼᱟ? ᱟᱵᱚᱵᱚᱱ ᱠᱟᱹᱢᱤ ᱟᱵᱚᱱ, ᱡᱚᱢ ᱟᱵᱚᱱ, ᱧᱩᱭ ᱟᱵᱚᱱ, ᱨᱟᱹᱥᱠᱟᱹᱭᱟᱵᱚᱱ ᱢᱮᱱᱠᱷᱟᱱ ᱟᱞᱤᱧ ᱡᱩᱫᱤ ᱢᱤᱫ ᱫᱤᱱ ᱵᱚᱪᱷᱚᱨ ᱨᱮᱱᱟᱜ ᱥᱚᱦᱚᱨᱟᱭ ᱞᱮᱠᱟ ᱫᱤᱱ ᱨᱮ ᱵᱟᱹᱞᱤᱧ ᱠᱚᱸᱰᱮᱞᱚᱜᱼᱟ ᱥᱮ ᱵᱟᱹᱞᱤᱧ ᱤᱭᱟᱹᱭᱟ ᱠᱤᱱᱛᱩ ᱟᱹᱞᱤᱧ ᱞᱤᱧ ᱠᱩᱸᱰᱮᱞᱚᱜ ᱛᱮ ᱯᱮ-ᱯᱮᱲᱟ ᱯᱟᱹᱣᱨᱟᱹ ᱡᱮ ᱵᱟᱹᱞᱤᱧ ᱢᱟᱱᱟᱣ ᱵᱟᱛᱟᱣ ᱠᱚᱣᱟ ᱵᱟᱹᱞᱤᱧ ᱮᱢᱟᱣ ᱠᱚ ᱡᱚᱢᱼᱧᱩ ᱟᱹᱞᱤᱧ ᱡᱚᱛᱚ ᱠᱚ ᱛᱟᱦᱮᱸᱱᱟ ᱟᱹᱞᱤᱧ ᱡᱚᱛᱚᱞᱤᱧ ᱠᱩᱰᱟᱹᱭᱮ ᱟᱹᱜᱩᱭᱟ ᱫᱟᱹᱭ ᱛᱮᱸᱧᱟᱝ ᱥᱮ ᱢᱟᱹᱭ ᱡᱟᱶᱟᱭ᱾ ᱥᱮ ᱦᱟᱛᱚᱢ ᱠᱩᱢᱟᱹᱝ᱾ ᱩᱱᱠᱩ ᱞᱟᱹᱜᱤᱫ ᱡᱚᱛᱚ ᱥᱟᱯᱲᱟᱣ ᱚᱸᱰᱮ ᱯᱩᱭᱞᱩ ᱛᱟᱦᱮᱱᱟ ᱡᱤᱞ ᱫᱟᱠᱟ ᱠᱷᱚᱱ ᱡᱚᱛᱚ ᱠᱤᱪᱷᱩ ᱯᱤᱴᱷᱟᱹ ᱞᱟᱴᱷᱟ ᱟᱯᱮ ᱤᱥᱤᱱ ᱯᱮ ᱡᱚᱢ ᱯᱮ ᱧᱩᱭ ᱯᱮ᱾
ᱟᱪᱪᱷᱟ ᱟᱪᱪᱷᱟ ᱟᱪᱷᱟ᱾
ᱦᱮᱸ᱾
ᱚᱵᱚᱥᱥᱚ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱮᱴᱟᱜ ᱫᱤᱱ ᱫᱚ ᱵᱟᱝ ᱨᱮᱦᱚᱸ ᱯᱟᱛᱟ ᱯᱚᱨᱚᱵᱽ ᱠᱚᱨᱮ ᱫᱚ ᱟᱹᱞᱤᱧ ᱦᱚᱸ ᱚᱱᱠᱟᱜ ᱜᱮ᱾ ᱦᱮᱸ ᱵᱩᱞ ᱠᱚᱸᱰᱮᱞ ᱠᱚᱜᱼᱟ ᱞᱤᱧ᱾
ᱢᱮᱱᱠᱷᱟᱱ ᱟᱹᱞᱤᱧ ᱫᱚᱞᱤᱧ ᱠᱩᱸᱰᱮᱞᱚᱜᱼᱟ ᱡᱮ ᱵᱤᱫᱮᱥ ᱠᱷᱚᱱ ᱦᱤᱡᱩᱜ᱾ ᱚᱱ ᱟᱨᱟᱜ ᱯᱟᱹᱣᱨᱟᱹ
ᱦᱮᱸ
ᱵᱮᱱᱟᱣ ᱠᱟᱱᱟ ᱟᱵᱚᱣᱟᱜ ᱫᱤᱥᱤ ᱯᱟᱹᱣᱨᱟᱹ ᱚᱱᱟ ᱛᱮᱫᱚ ᱛᱤᱥ ᱦᱚᱸ ᱵᱟᱝ ᱟᱹᱞᱤᱧ ᱫᱚᱞᱤᱧ ᱠᱩᱰᱮᱞᱚᱜᱼᱟ ᱥᱩᱫᱷᱩ ᱦᱮᱸᱫᱮ ᱴᱩᱠᱩᱡᱽᱱᱟ ᱟᱵᱚᱣᱟᱜ ᱚᱱᱟ ᱛᱟᱝ ᱦᱟᱺᱰᱤ ᱟᱨ ᱵᱚᱰᱚᱡ ᱦᱟᱺᱰᱤ ᱛᱮᱜᱮ᱾
ᱢᱮᱱᱫᱚ ᱦᱮᱸᱫᱮ ᱴᱩᱠᱩᱡᱽ ᱩᱭᱦᱼ
ᱦᱳᱭ ᱵᱚᱸᱜᱟ ᱵᱩᱨᱩ ᱥᱟᱨᱮᱡ ᱦᱳᱭ ᱵᱚᱸᱜᱟ ᱵᱩᱨᱩ ᱥᱟᱨᱮᱡ ᱵᱷᱳᱜᱽ ᱦᱟᱺᱰᱤ ᱥᱮ ᱟᱵᱚᱣᱟᱜ ᱠᱟᱹᱴᱤᱡ ᱵᱚᱱ ᱯᱮᱲᱟ ᱠᱚ ᱦᱤᱡᱩᱜ ᱵᱚᱱ ᱚᱱᱟ ᱠᱚᱨᱮᱱᱟᱜ ᱠᱟᱹᱴᱤᱡ ᱦᱟᱺᱰᱤ ᱠᱚ ᱟᱫᱚ ᱟᱫᱚ ᱥᱟᱱᱛᱟᱲ ᱫᱚ ᱟᱵᱚᱣᱟᱜ ᱫᱚ ᱦᱟᱺᱰᱤ ᱯᱟᱹᱣᱨᱟᱹ ᱜᱮ ᱠᱟᱱᱟ ᱢᱮᱱᱠᱷᱟᱱ ᱱᱮᱛᱟᱨᱟᱜ ᱡᱟᱦᱟᱸ ᱦᱟᱺᱰᱤ
ᱫᱤᱠ ᱠᱚ ᱵᱮᱱᱟᱣᱮᱫ ᱚᱱᱟ ᱫᱚ ᱵᱟᱝ ᱵᱷᱟᱹᱜᱤᱭᱟ ᱢᱮᱱᱠᱷᱟᱱ ᱚᱱᱟ ᱫᱚ ᱯᱩᱭᱥᱟ ᱞᱟᱜᱤᱫ ᱠᱚ ᱵᱮᱱᱟᱣ ᱮᱫᱟ ᱢᱮᱱᱠᱷᱟᱱ ᱡᱟᱦᱟᱸ ᱠᱚ ᱵᱮᱱᱟᱣᱟ ᱥᱮ ᱵᱚᱸᱜᱟᱼ ᱵᱩᱨᱩ ᱠᱚ ᱞᱟᱜᱤᱫ ᱚᱱᱮ ᱚᱱᱠᱟᱱᱟᱜ ᱜᱮ ᱟᱹᱞᱤᱧ ᱫᱚ ᱚᱱᱟ ᱠᱚ ᱟᱛᱮᱜ ᱜᱮᱞᱤᱧ ᱨᱟᱹᱥᱠᱟᱹᱭᱟ ᱵᱚᱸᱜᱟ ᱵᱩᱨᱩ ᱥᱟᱶ
ᱟᱪᱪᱷᱟ ᱜᱚᱝᱠᱮ
ᱦᱩᱸ
ᱢᱟᱱᱮ ᱟᱪᱪᱷᱟ ᱟᱯᱮ ᱥᱮᱫ ᱫᱚ ᱠᱟᱨᱟᱢ ᱫᱚ ᱚᱠᱟᱮᱠᱟ ᱠᱚ ᱢᱟᱱᱟᱣᱟ?
ᱠᱟᱨᱟᱢ
ᱦᱳᱭ
ᱟᱹᱰᱤ ᱟᱹᱰᱤ ᱡᱚᱛᱷᱟᱛ ᱯᱚᱨᱥᱱᱚ ᱟᱹᱰᱤ ᱟᱹᱰᱤ ᱚᱠᱛᱚ ᱨᱮᱵᱮᱱ ᱠᱩᱞᱤᱭ ᱟᱠᱟᱫ ᱞᱤᱧᱟᱹ ᱠᱟᱨᱟᱢ ᱦᱟᱸᱜ ᱟᱵᱚ ᱦᱤᱡᱩᱜ ᱠᱟᱱᱟ ᱦᱤᱡᱩᱜ ᱞᱟᱹᱜᱤᱫ ᱛᱮ ᱟᱨ ᱟᱵᱚ ᱟᱵᱚ ᱢᱟᱱᱮ ᱵᱚᱪᱷᱚᱨ ᱨᱮᱢᱟ ᱦᱤᱡᱩᱜ ᱜᱮ ᱢᱮᱱᱠᱷᱟᱱ ᱱᱚᱣᱟ ᱱᱤᱭᱟᱹ ᱥᱮᱨᱢᱟ ᱦᱟᱸᱜ ᱦᱤᱡᱩᱜ ᱠᱟᱱ ᱟᱨ ᱠᱤᱪᱷᱩ ᱫᱤᱱ ᱵᱟᱹᱠᱤ ᱢᱮᱱᱟᱜᱼᱟ ᱠᱤᱪᱷᱩ ᱫᱤᱱ ᱢᱟᱱᱮ ᱟᱨ ᱢᱚᱴᱟᱢᱩᱴᱤ ᱵᱟᱨᱯᱮ ᱪᱟᱸᱫᱳ ᱠᱷᱚᱱ ᱜᱮ ᱥᱮᱴᱮᱨᱚᱜᱼᱟ
ᱟᱪᱷᱟ ᱟᱪᱪᱷᱟ
ᱦᱩᱸ ᱢᱮᱱᱠᱷᱟᱱ ᱱᱚᱣᱟ ᱫᱚ
ᱠᱟᱨᱟᱢ ᱢᱟ ᱵᱟᱦᱟ ᱦᱚᱸ ᱵᱚᱸᱜᱟ ᱜᱮ ᱥᱚᱦᱨᱟᱭ ᱦᱚᱸ ᱵᱚᱸᱜᱟ ᱜᱮ ᱮᱴᱟᱜᱟᱜ ᱦᱚᱸ ᱵᱚᱸᱜᱟ ᱜᱮ ᱡᱚᱛᱚᱜ ᱜᱮ ᱵᱚᱸᱜᱟ ᱢᱮᱱᱠᱷᱟᱱ ᱠᱟᱨᱟᱢ ᱦᱚᱸ ᱵᱚᱸᱜᱟ ᱜᱮ ᱢᱮᱱᱠᱷᱟᱱ ᱠᱟᱨᱟᱢ ᱫᱚ ᱟᱨᱚ ᱟᱞᱟᱫᱟ ᱵᱟᱸᱜᱟ ᱠᱟᱨᱟᱢ ᱫᱚ ᱦᱩᱭᱩᱜ ᱡᱮᱣᱮᱫ ᱵᱚᱸᱜᱟ ᱦᱸ ᱱᱩᱠᱩ ᱡᱮᱣᱮᱫ ᱱᱩᱠᱩ ᱜᱮᱵᱚᱱ ᱫᱮᱵᱟ ᱥᱮᱵᱟ ᱠᱚᱣᱟ ᱱᱩᱠᱩ ᱫᱚ ᱱᱤᱭᱚᱢ ᱱᱤᱭᱚᱢ ᱫᱷᱚᱨᱚᱢᱟᱛᱼ ᱛᱮᱫ ᱛᱟᱦᱮᱱ ᱦᱩᱭᱩᱜᱼᱟ ᱛᱚᱵᱮᱣᱟᱱᱤᱡ ᱜᱮ ᱠᱟᱨᱟᱢ ᱵᱚᱸᱜᱟ ᱫᱚ ᱥᱩ ᱢᱟᱱᱮ ᱵᱮᱥᱮ ᱵᱮᱥ ᱵᱚᱱ ᱫᱮᱵᱟᱥᱮᱵᱟ ᱫᱟᱲᱮᱭᱟ ᱵᱟᱠᱷᱟᱱ ᱫᱚ ᱠᱟᱨᱟᱢ ᱵᱚᱸᱜᱟ ᱫᱚ ᱛᱤᱥᱦᱚᱸ ᱵᱮᱥ ᱨᱮᱫᱚ ᱵᱟᱭ ᱛᱟᱦᱮᱸ ᱫᱟᱲᱮᱭᱟᱜᱼᱟᱭ
ᱟᱪᱪᱷᱟ ᱜᱚᱢᱠᱮ ᱟᱞᱮ ᱥᱮᱱ ᱢᱟ ᱱᱟᱦᱟᱜ ᱢᱚᱬᱮ ᱢᱟᱦᱟ ᱥᱮ ᱯᱮ ᱢᱟᱦᱟ ᱨᱮᱱᱟᱜ ᱠᱟᱞᱟᱢ ᱞᱮ ᱢᱟᱹᱭ ᱛᱟᱠᱚ ᱥᱮ ᱵᱤᱴᱤ ᱛᱟᱠᱚ ᱥᱮ ᱫᱤᱫᱤ ᱛᱟᱠᱚ ᱟᱹᱜᱩ ᱵᱟᱲᱟ ᱠᱟᱛᱮᱫ ᱞᱮ ᱦᱟᱹᱨ ᱦᱚᱪᱚ ᱠᱚᱣᱟ ᱟᱫᱚ
ᱦᱳᱭ ᱢᱟᱥᱮ ᱛᱟᱵᱮ ᱪᱮᱫ ᱞᱮᱠᱟ ᱟᱯᱮ ᱢᱟᱥᱮ ᱛᱟᱦᱚᱞᱮ ᱪᱮᱫ ᱞᱮᱠᱟ ᱯᱮ ᱦᱟᱹᱨ ᱦᱚᱪᱚ ᱠᱚᱣᱟ ᱢᱟᱥᱮᱱᱜ ᱢᱟᱥᱮ ᱟᱹᱵᱤᱱ ᱱᱚᱣᱟ ᱠᱷᱟᱴᱚ ᱢᱟᱪᱷᱟᱛᱮ ᱞᱟᱹᱭ ᱥᱚᱫᱚᱨ ᱟᱹᱞᱤᱧ ᱵᱮᱱ
ᱟᱞᱮ ᱫᱚ ᱢᱟᱱᱮ ᱪᱮᱨᱦᱟ ᱥᱟᱺᱦᱤᱡ ᱡᱟᱦᱟᱸᱨᱮ ᱢᱟᱹᱭ ᱛᱮ ᱠᱚ ᱫᱤᱫᱤ ᱛᱟᱠᱚ ᱥᱮ ᱴᱷᱟᱶᱠᱟᱱ ᱴᱷᱟᱶ ᱟᱠᱟᱫ ᱠᱚᱞᱮᱭ
ᱦᱮᱸ
ᱩᱱᱠᱩ ᱠᱚ ᱱᱮᱰᱟ ᱟᱠᱟᱱ ᱴᱷᱟᱲᱚ ᱜᱚᱴᱟ ᱫᱤᱱ ᱨᱮ ᱞᱮ ᱟᱹᱜᱩ ᱠᱚᱣᱟ ᱟᱹᱜᱩ ᱠᱟᱛᱮ ᱛᱮᱫ ᱞᱮ ᱦᱟᱹᱨ ᱦᱚᱪᱚ ᱠᱚᱣᱟ ᱡᱩᱫᱤ ᱢᱚᱱᱮ ᱠᱟᱜ ᱵᱮᱱ ᱦᱩᱰᱤᱧ ᱦᱩᱰᱤᱧ ᱜᱤᱫᱽᱨᱟᱹ ᱮᱸᱜᱟᱛ ᱟᱠᱟᱱ ᱫᱤᱫᱤ ᱥᱮ ᱢᱟᱹᱭ ᱩᱱᱠᱩ ᱠᱚᱫᱚ ᱱᱟᱦᱟᱜ ᱯᱮ ᱢᱟᱦᱟ ᱨᱮᱱᱟᱜ ᱞᱮ ᱦᱟᱹᱨ ᱦᱚᱪᱚ ᱠᱚᱣᱟ ᱦᱮᱸ
ᱦᱩᱸ ᱦᱩᱸ
ᱟᱨ... ᱢᱚᱴᱟᱢᱩᱴᱤ ᱩᱱᱠᱩ ᱡᱟᱦᱟᱸᱭ ᱠᱚᱫᱚ ᱢᱚᱬᱮ ᱢᱟᱦᱟ ᱨᱮᱱᱟᱜ ᱦᱚᱸ ᱞᱮ ᱦᱟᱹᱨ ᱦᱚᱪᱚ ᱠᱚ ᱜᱮᱭᱟ ᱟᱨ ᱱᱮᱛᱟᱨ ᱫᱚ ᱵᱮᱥᱤᱨ ᱵᱷᱟᱜᱽ ᱨᱮᱸᱜᱮᱡ ᱠᱚ ᱵᱟᱠᱚ ᱥᱟᱦᱟᱣ ᱫᱟᱲᱮᱭᱟᱜ ᱠᱟᱱᱟ ᱛᱚ ᱱᱟᱦᱟᱜ ᱡᱩᱜᱽ ᱨᱮᱱ ᱜᱤᱫᱽᱟᱹᱨ ᱠᱚ ᱛᱚ
ᱦᱳᱭ ᱦᱳᱭ ᱛᱟᱨᱯᱚᱨᱮ ᱟᱨ ᱢᱟᱱᱮ ᱪᱮᱫ ᱤᱧ ᱞᱟᱹᱭᱟ ᱫᱟᱹᱭ ᱛᱟᱠᱚ ᱦᱚ ᱡᱩᱫᱤ ᱮᱴᱟᱜ ᱚᱲᱟᱜ ᱠᱚ ᱥᱮᱱ ᱠᱟᱱᱟᱱ ᱠᱷᱟᱡ ᱩᱱᱠᱩ ᱦᱚᱸᱛᱚ ᱟᱠᱚᱣᱟᱜ ᱠᱟᱹᱢᱤ ᱠᱚ ᱛᱟᱦᱮᱱᱟ ᱢᱮᱱᱠᱷᱟᱱ ᱩᱱᱟᱹᱜ ᱫᱤᱱ ᱟᱹᱜᱩ ᱞᱮᱱᱠᱷᱟᱱ ᱦᱟᱸᱰᱮ ᱠᱚ ᱨᱟᱹᱜᱤᱜᱼᱟ ᱢᱮᱱᱠᱷᱟᱱ ᱚᱱᱟ ᱯᱮ ᱫᱤᱱ ᱠᱚᱨᱮᱱᱟᱜ ᱜᱮ ᱢᱚᱴᱟᱢᱩᱴᱤ ᱫᱚ ᱴᱷᱤᱠᱚᱜᱼᱟ ᱾
ᱦᱩᱸ ᱦᱩᱸ ᱢᱟ ᱛᱟᱯᱚᱨᱮ ᱟᱵᱤᱱᱟᱜ ᱠᱟᱛᱷᱟ ᱫᱚ ᱞᱟᱦᱟ ᱥᱮᱫ ᱞᱟᱹᱭ ᱤᱫᱤ ᱵᱤᱱ
ᱛᱚᱵᱮ ᱚᱱᱮ ᱚᱱᱠᱟ ᱜᱤ ᱯᱮ ᱢᱟᱦᱟ ᱨᱮᱱᱟᱜ ᱜᱮ ᱪᱮᱨᱦᱟ ᱥᱟᱹᱦᱤᱡ ᱯᱮ ᱫᱤᱱ ᱩᱯᱟᱹᱥ ᱛᱮ ᱪᱮᱨᱦᱟ ᱥᱟᱹᱦᱤᱡ ᱜᱟᱛᱮ ᱜᱟᱛᱮ ᱟᱹᱰᱤ ᱢᱚᱡᱽ ᱠᱚ ᱧᱮᱞᱚᱜᱼᱟ ᱾ ᱢᱤᱫ ᱫᱟᱜ ᱛᱮᱠᱚ ᱪᱟᱞᱟᱜᱼᱟ ᱞᱩᱜᱚᱜ ᱞᱩᱜᱽᱲᱤᱡ ᱛᱮᱠᱚ ᱦᱤᱡᱩᱜᱼᱟ ᱾ ᱦᱮᱸ
ᱦᱮᱸ ᱚᱱᱠᱟ ᱠᱟᱛᱮ ᱛᱟᱲᱟᱢ ᱛᱟᱲᱟᱢ ᱛᱮ ᱡᱟᱦᱟᱸ ᱟᱠᱚᱣᱟᱜ ᱟᱠᱚᱣᱟᱜ ᱢᱟᱱᱮ ᱵᱚᱸᱜᱟᱼ ᱵᱩᱨᱩ ᱨᱮᱱᱟᱜ ᱥᱮᱨᱮᱧ ᱠᱚ ᱨᱟᱦᱟ ᱠᱚ ᱚᱰᱳᱠ ᱦᱚᱪᱚᱭᱟ ᱚᱱᱮ ᱚᱱᱟ ᱥᱮᱨᱮᱧ ᱟᱸᱡᱚᱢ ᱛᱮᱜᱮ ᱵᱚᱸᱜᱟ ᱵᱩᱨᱩ ᱠᱚᱫᱚ ᱟᱹᱰᱤ ᱨᱟᱹᱥᱠᱟᱹ ᱠᱚ ᱵᱩᱡᱷᱟᱹᱣᱟ ᱾
ᱦᱮᱸ ᱟᱹᱰᱤ ᱡᱚᱛᱷᱟᱛ ᱠᱟᱛᱷᱟ ᱜᱮ ᱵᱮᱱ ᱨᱚᱲ ᱟᱠᱟᱫᱟ
ᱦᱮᱸ
ᱚᱱᱮ ᱚᱱᱠᱟᱜᱮ ᱪᱮᱨᱦᱟ ᱥᱟᱺᱦᱤᱡ ᱡᱮ ᱦᱤᱞᱚᱜ ᱡᱟᱦᱟᱸ ᱴᱷᱮᱱ ᱵᱚᱸᱜᱟ ᱵᱩᱨᱩ ᱴᱷᱟᱶ ᱚᱸᱰᱮ ᱪᱮᱨᱦᱟ ᱥᱟᱺᱦᱤᱡ ᱡᱚᱜ ᱜᱩᱨᱤᱡ ᱥᱟᱯᱷᱟ ᱵᱟᱲᱟ ᱠᱟᱛᱮᱫ ᱪᱮᱨᱦᱟ ᱥᱟᱺᱦᱤᱡ ᱚᱱᱠᱟ ᱨᱩ ᱨᱚᱫᱚᱱ ᱠᱟᱛᱮᱫ ᱵᱚᱸᱜᱟᱼᱵᱩᱨᱩ ᱟᱸᱫᱳᱲ ᱠᱟᱛᱮᱫ
ᱦᱩ
ᱪᱮᱨᱦᱟ ᱥᱟᱺᱦᱤᱡ ᱟᱵᱚ ᱚᱠᱟ ᱠᱷᱚᱱ ᱵᱚᱱ ᱦᱮᱡ ᱟᱠᱟᱱᱟ ᱚᱠᱟ ᱠᱷᱚᱱ ᱵᱚᱱ ᱡᱟᱱᱟᱢ ᱟᱠᱟᱱᱟ ᱚᱱᱟ ᱠᱚ ᱱᱤᱭᱮ ᱟᱞᱳᱪᱚᱱᱟ ᱦᱩᱭᱩᱜᱼᱟ ᱦᱮᱸ
ᱦᱩᱸ.., ᱦᱮᱸ ᱢᱚᱱ ᱡᱟᱦᱟᱸ ᱵᱚᱱ ᱢᱮᱛᱟᱜ ᱠᱟᱱᱟ ᱵᱤᱱᱛᱤ
ᱦᱳᱭ ᱦᱳᱭ
ᱦᱳᱭ ᱦᱳᱭ ᱟᱹᱞᱤᱧ ᱟᱵᱤᱱᱟᱜ ᱠᱟᱛᱷᱟ ᱨᱮ ᱠᱤᱪᱷᱩ ᱞᱤᱧ ᱵᱩᱡᱷᱟᱹᱣ ᱫᱟᱲᱮᱭᱟᱜ ᱠᱟᱱᱟ ᱾ ᱦᱩᱸ...
ᱟᱫᱚ ᱜᱚᱢᱠᱮ ᱟᱯᱮ ᱥᱮᱱ ᱫᱚ ᱚᱠᱟ ᱞᱮᱠᱟ ᱚᱱᱮ ᱚᱱᱟ ᱠᱟᱹᱴᱤᱡ ᱟᱡᱚᱢ ᱢᱟᱲᱟᱝ ᱟᱹᱞᱤᱧ ᱵᱮᱱ ᱟᱨ ᱛᱟᱯᱚᱨᱮ ᱱᱟᱦᱟᱜ ᱟᱞᱤᱟᱜ ᱞᱤᱧ ᱟᱡᱚᱢ ᱟᱵᱮᱱ ᱠᱟᱱᱟ ᱾
ᱟᱹᱞᱤᱧ ᱢᱟ
ᱱᱚᱶᱟ ᱠᱟᱨᱟᱢ ᱤᱫᱤ ᱠᱟᱛᱮᱜ ᱫᱚ ᱦᱟᱸᱜ ᱩᱱᱟᱹᱜ ᱠᱷᱩᱵ ᱮᱠᱛᱟ ᱫᱚ ᱵᱟᱰᱟᱭ ᱵᱟᱹᱱᱩᱜ ᱨᱮᱦᱚᱸ ᱢᱟᱱᱮ ᱱᱮᱛᱟᱨ ᱢᱟ ᱦᱟᱸᱜ ᱪᱮᱫ ᱵᱤᱱ ᱞᱟᱹᱭᱟ
ᱦ
ᱟᱵᱚ ᱡᱟᱦᱟᱸ ᱛᱤᱱᱟᱹᱜ ᱠᱚᱲᱟ ᱠᱚ ᱢᱮᱱᱟᱜ ᱵᱚᱱᱟ ᱟᱵᱚ ᱢᱟ ᱯᱟᱹᱦᱤᱞ ᱞᱮᱠᱟ ᱠᱷᱚᱱ ᱫᱚ ᱠᱤᱪᱷᱩ ᱥᱤᱠᱷᱱᱟᱹᱛ ᱠᱚ ᱧᱟᱢ ᱚᱪᱚ ᱵᱚᱱ ᱞᱟᱹᱜᱤᱫ ᱵᱟᱵᱟ ᱛᱟᱠᱚ ᱤᱥᱠᱩᱞ ᱠᱚᱞᱮᱡᱽ ᱠᱚ ᱵᱷᱮᱡᱟᱭᱮᱫ ᱵᱚᱱᱟ ᱾
ᱟᱪᱪᱷᱟ ᱟᱪᱪᱷᱟ
ᱟᱫᱚ ᱛᱟᱦᱚᱞᱮ ᱟᱵᱚ ᱢᱟ ᱱᱩᱱᱟᱹᱜ ᱮᱦᱚᱵ ᱠᱷᱚᱱ ᱢᱟ ᱠᱟᱨᱚᱱ ᱢᱟ ᱵᱟᱵᱚᱱ ᱧᱮᱞ ᱫᱟᱲᱮᱭᱟᱜ ᱠᱟᱱᱟ ᱾ ᱚᱠᱟ ᱞᱮᱠᱟ ᱦᱩᱭᱩᱜ ᱠᱟᱱᱟ ᱚᱠᱟᱮ ᱞᱮᱠᱟ ᱵᱟᱝ ᱠᱤᱱᱛᱩ ᱤᱱᱟᱹᱯ ᱦᱮᱸ ᱩᱱ ᱢᱟ ᱟᱵᱚ ᱢᱟ ᱤᱥᱠᱩᱞ ᱨᱮ ᱵᱚᱱ ᱛᱟᱦᱮᱸ ᱠᱟᱱᱟ ᱚᱠᱚᱭᱟᱜ ᱵᱤᱱᱤᱰ ᱦᱩᱭᱩᱜ ᱠᱟᱱᱟ ᱚᱠᱚᱭᱟᱜ ᱮᱠᱡᱟᱢ ᱢᱟᱱᱮ ᱵᱤᱱᱤᱰ ᱮᱠᱡᱟᱢ ᱡᱟᱠ ᱚᱱᱟ ᱠᱚ ᱦᱩᱭᱩᱜ ᱠᱟᱱᱟ ᱾ ᱤᱱᱟ ᱠᱚ ᱵᱚᱱ ᱧᱮᱧᱮᱞ ᱠᱟᱱᱟ ᱾ ᱦᱟᱱᱰᱮ ᱦᱟᱱᱮ ᱚᱱᱟ ᱫᱟᱨᱟᱭ ᱛᱮ ᱱᱚᱰᱮ ᱟᱵᱚ ᱵᱟᱵᱚᱱ ᱢᱮᱱᱴᱮᱱ ᱫᱟᱲᱮᱭᱟᱜ ᱠᱟᱱᱟ ᱛᱚ ᱦᱮᱡ ᱠᱟᱛᱮ ᱡᱟᱦᱟᱸ ᱛᱤᱱᱟᱹᱜ ᱧᱮᱞ ᱟᱠᱟᱱ ᱤᱭᱟᱹᱣ ᱟᱠᱟᱱ ᱤᱱᱟ ᱦᱤᱥᱟᱹᱵ ᱛᱮ ᱛᱮ ᱟᱹᱞᱤᱧ ᱠᱪᱷᱩ ᱞᱤᱧ ᱞᱟᱹᱭ ᱚᱪᱚᱭᱮᱫᱟ
ᱟᱪᱪᱷᱟ ᱟᱪᱪᱷᱟ
ᱟᱹᱵᱤᱱ ᱚᱱᱮ ᱵᱤᱱ ᱞᱟᱹᱭ ᱠᱮᱫ ᱞᱮᱠᱟ ᱫᱟᱹᱭ ᱛᱟᱠᱚ ᱛᱮᱧᱟᱝ ᱛᱟᱠᱚ ᱫᱟᱹᱭᱼᱛᱤᱧᱟᱝ ᱛᱟᱠᱚ ᱫᱚ ᱵᱟᱝ-ᱟ ᱫᱟᱹᱭ ᱛᱟᱠᱚ ᱵᱤᱴᱤ ᱛᱟᱠᱚ ᱢᱟᱹᱭ ᱛᱟᱠᱚ ᱦᱟᱛᱚᱢ ᱛᱟᱠᱚ ᱩᱱᱠᱩ ᱵᱚᱱ ᱟᱹᱜᱩ ᱠᱚᱣᱟ ᱥᱮ ᱚᱲᱟᱜ ᱨᱮᱱ ᱜᱮ ᱜ.... ᱚᱲᱟᱜ ᱨᱮᱱ ᱜᱮ ᱟᱨᱚ ᱡᱟᱦᱟᱸᱭ ᱢᱮᱱᱟᱜ ᱠᱚᱛᱟᱵᱚᱱ ᱩᱱᱠᱩ ᱟᱛᱮᱫ ᱜᱮ ᱱᱚᱣᱟ ᱠᱟᱨᱟᱢ ᱫᱚ ᱠᱩᱲᱤ ᱜᱤᱫᱽᱨᱟᱹᱟᱜ ᱠᱟᱱᱟ ᱾ ᱚᱱᱟ ᱫᱚ ᱠᱚᱲᱟ ᱜᱤᱫᱽᱨᱟᱹ ᱫᱚ ᱵᱟᱝ ᱠᱟᱱᱟ ᱦᱟᱸᱜ ᱩᱱᱠᱩ ᱱᱚᱣᱟ ᱫᱚ ᱱᱤᱭᱚᱢ ᱫᱷᱚᱨᱚᱢ ᱨᱮᱱᱟᱜ ᱯᱟᱛᱟ ᱠᱟᱱᱟ ᱾ ᱱᱚᱣᱟ ᱫᱚ ᱦᱳᱭ ᱢᱟᱱᱮ ᱱᱚᱣᱟ ᱫᱚ ᱦᱟᱸᱜ ᱡᱟᱦᱟᱸ ᱵᱟᱨᱥᱤ ᱥᱮ ᱯᱮ ᱯᱮ ᱢᱟᱦᱟ ᱥᱮ ᱢᱚᱸᱬᱮ ᱢᱟᱦᱟ ᱵᱚᱱ ᱢᱮᱛᱟᱣᱟᱜ ᱠᱟᱱᱟ ᱦᱟᱸᱜ
ᱦᱩᱸ
ᱱᱩᱠᱩ ᱡᱟᱦᱟᱜ ᱡᱟᱣᱟ ᱠᱚ ᱡᱟᱣᱟ ᱵᱚᱱ ᱢᱮᱛᱟᱣᱟᱜ ᱠᱟᱱᱟ ᱡᱟᱣᱟ ᱠᱚ ᱦᱟᱹᱨ ᱦᱟᱸᱜ ᱦᱟᱸᱰᱮ ᱯᱩᱠᱷᱨᱤ ᱠᱷᱩᱡᱟᱹᱜ ᱠᱩ ᱦᱤᱡᱩᱜᱼᱟ ᱚᱸᱰᱮ ᱠᱚ ᱤᱭᱟᱹ ᱠᱟᱛᱮ ᱚᱸᱰᱮ ᱢᱟᱡᱷᱤ ᱚᱲᱟᱜ ᱥᱮ ᱱᱟᱭᱠᱮ ᱚᱲᱟᱜ ᱨᱮ ᱦᱟᱸᱜ ᱠᱚ ᱫᱚᱦᱚ ᱠᱟᱜᱼᱟ ᱚᱱᱟ ᱠᱚ
ᱟᱪᱪᱷᱟ
ᱢᱟᱹᱡᱷᱤ ᱨᱟᱪᱟ ᱢᱟᱹᱡᱷᱤ ᱚᱲᱟᱜ ᱠᱚᱨᱮ ᱜᱮ ᱚᱸᱰᱮ ᱠᱚ ᱦᱤᱡᱩᱜᱼᱟ ᱚᱸᱰᱮ ᱠᱚ ᱦᱟᱹᱨ ᱴᱚᱠᱟᱣᱟ ᱚᱸᱰᱮ ᱠᱚ ᱟᱠᱚᱣᱟᱜ ᱡᱟᱦᱟᱸ ᱚᱱᱟ ᱡᱟᱣᱟ ᱠᱚ ᱦᱟᱹᱨ ᱠᱟᱫ ᱟᱠᱚ ᱡᱚᱛᱚ ᱥᱟᱱᱟᱢ ᱠᱩᱲᱤ ᱜᱤᱫᱽᱨᱟᱹ ᱠᱚᱛᱮ ᱚᱸᱰᱮ ᱠᱚ ᱩᱱᱠᱩ ᱚᱸᱰᱮ ᱥᱮᱵᱟ ᱫᱮᱵᱟᱭᱮᱫ ᱠᱚ ᱩᱱᱠᱩ ᱧᱤᱫᱟᱹ ᱚᱱᱟ ᱠᱚ ᱥᱮᱨᱮᱧ ᱥᱮᱨᱮᱧ ᱛᱮᱠᱚ ᱟᱸᱟᱸᱜᱟᱭᱟ
ᱫᱚᱢᱮ
ᱦᱳᱭ ᱧᱤᱫᱟᱹ ᱚᱱᱟ ᱮᱠᱞᱟ ᱵᱟᱝᱠᱚ ᱵᱟᱹᱜᱤ ᱦᱚᱴᱚᱣᱟᱜᱼᱟ
ᱟᱪᱪᱷᱟ ᱟᱪᱪᱷᱟ
ᱱᱚᱣᱟ ᱨᱮᱜᱮ ᱟᱠᱚᱭᱤᱡ ᱠᱩᱲᱤ ᱜᱤᱫᱟᱹᱨ ᱦᱚᱸ
ᱦᱮᱸ ᱢᱟᱱᱮ ᱟᱹᱰᱤ ᱨᱟᱹᱥᱠᱟᱹ ᱨᱚᱢᱚᱡᱽ ᱢᱟᱱᱮ ᱟᱹᱞᱤᱧᱟᱜ ᱵᱩᱡ ᱨᱮ ᱟᱯᱮ ᱫᱚᱯᱮ ᱯᱟᱨᱚᱢᱟ
ᱦᱳᱭ ᱱᱚᱣᱟ ᱱᱩᱭ ᱢᱤᱫᱴᱤᱡ ᱠᱩᱲᱤ ᱜᱤᱫᱟᱹᱨ ᱡᱩᱫᱤ ᱠᱟᱨᱟᱢ ᱮ ᱦᱟᱹᱨ ᱨᱮ ᱵᱟᱝ ᱮ ᱥᱮᱱ ᱫᱟᱲᱮᱭᱟᱜ ᱥᱮᱸᱜᱮᱞ ᱥᱩᱨ ᱵᱟᱝ ᱮ ᱢᱟᱱᱮ ᱚᱱᱠᱟ ᱟᱹᱰᱤ ᱠᱤᱪᱷᱩ ᱱᱤᱭᱚᱢ ᱢᱮᱱᱟᱜᱼᱟ ᱚᱱᱟ ᱢᱟ ᱚᱱᱮ ᱞᱤᱧ ᱞᱟᱹᱭ ᱠᱮᱫ ᱞᱮᱠᱟ ᱟᱵᱚ ᱢᱟ ᱱᱤᱛᱚᱜ ᱟᱯᱟᱛ ᱠᱚ ᱠᱤᱪᱷᱩ ᱥᱤᱠᱷᱱᱟᱹᱛ ᱨᱮᱱᱟᱜ ᱠᱚ ᱪᱮᱥᱴᱟᱭᱫᱟ ᱩᱱᱟᱹᱜ ᱵᱟᱝᱵᱚᱱ ᱧᱮᱞ ᱫᱟᱲᱮᱭᱟᱜ ᱠᱟᱱᱟ ᱩᱱᱟᱹᱜ ᱵᱟᱲᱟᱭ ᱵᱟᱹᱱᱩᱜᱼᱟ ᱠᱤᱪᱷᱩ ᱠᱤᱪᱷᱩ ᱵᱟᱲᱟᱭ ᱢᱮᱱᱟᱜᱼᱟ ᱤᱱᱠᱟᱹ
ᱟᱪᱪᱷᱟ
ᱦᱳᱭ ᱚᱠᱩᱫ ᱥᱮᱸᱜᱮᱞ ᱥᱩᱨ ᱵᱟᱠᱚ ᱥᱮᱱ ᱫᱟᱲᱮᱭᱟᱜᱼᱟ ᱚᱛ ᱨᱮ ᱟᱠᱚ ᱤᱡ ᱵᱟᱠᱚ ᱵᱩᱡᱩᱨᱟ ᱦᱩᱸ ᱱᱚᱣᱟ ᱫᱷᱚ ᱫᱷᱩᱲᱤ ᱫᱷᱟᱹᱨᱛᱤ ᱨᱮᱜᱮ ᱛᱚ ᱟᱵᱚ ᱨᱮᱱ ᱵᱚᱸᱜᱟ ᱵᱩᱨᱩ ᱦᱚᱸ ᱦᱩᱸ ᱢᱟᱱᱮ ... ᱤᱫᱤ ᱜᱮᱭᱟ ᱥᱤ ᱤᱡ ᱢᱟᱱᱮ ᱱᱤᱭᱚᱢ ᱫᱷᱚᱨᱚᱢ ᱨᱮ ᱢᱮᱱᱟᱜᱼᱟ
ᱦᱩᱸ
ᱡᱩᱫᱤ ᱡᱟᱦᱟᱭᱤᱡ ᱠᱩᱲᱤ ᱜᱤᱫᱟᱹᱨ
ᱚᱱᱟ ᱠᱚᱫᱚ ᱜᱚᱝᱠᱮ ᱟᱞᱮ ᱥᱮᱱ ᱦᱚᱸ ᱟᱯᱮ ᱞᱮᱠᱟᱜᱮ ᱡᱟᱹᱱᱤᱡ ᱟᱵᱚ ᱠᱟᱨᱚᱱ ᱫᱚ ᱢᱤᱫᱜᱮ ᱠᱟᱨᱟᱢ ᱫᱚᱵᱚᱱ ᱵᱚᱸᱜᱟᱭᱟ ᱮᱴᱟᱜ ᱠᱤᱪᱷᱩ ᱫᱚ ᱠᱟᱹᱴᱤᱡ ᱟᱞᱟᱫᱟ ᱜᱚᱫᱚᱜ ᱛᱟᱵᱚᱱ ᱨᱮᱦᱚᱸ ᱱᱚᱣᱟ ᱫᱚ ᱦᱮ ᱟᱹᱞᱤᱧᱟᱜ ᱵᱩᱡ ᱨᱮ ᱟᱵᱮᱱᱟᱜ ᱠᱟᱛᱷᱟ ᱟᱹᱞᱤᱧᱟᱜ ᱠᱟᱛᱷᱟ ᱢᱚᱴᱟᱢᱩᱴᱤ ᱢᱤᱫᱚᱜ ᱠᱟᱱᱟ
ᱦᱳᱭ ᱦᱳᱭᱛᱳ ᱟᱹᱞᱤᱧ ᱟᱹᱰᱤ ᱠᱤᱪᱷᱩ ᱞᱟᱹᱭ ᱥᱟᱱᱟᱭᱮᱫ ᱞᱤᱧᱟ ᱢᱮᱱᱠᱷᱟᱱ ᱟᱹᱞᱤᱧᱟᱜ ᱱᱚᱣᱟ ᱯᱟᱲᱟᱜ ᱢᱪᱷᱟᱛᱮ ᱦᱚᱭᱛᱚ ᱟᱲᱟᱝ ᱵᱟᱝ ᱩᱰᱩᱠᱚᱜ ᱠᱟᱱᱟ ᱵᱮᱥ ᱥᱮ ᱵᱟᱞᱤᱧ ᱞᱟᱹᱭ ᱦᱚᱪᱚ ᱫᱟᱲᱮᱭᱟᱜ ᱠᱟᱱᱟ᱾ ᱠᱤᱱᱛᱩ ᱠᱤᱱᱛᱩ ᱵᱟᱲᱟᱭ ᱦᱳᱭᱛᱳ ᱢᱮᱱᱟᱜ ᱨᱮᱦᱚᱸ ᱟᱹᱞᱤᱧ ᱚᱱᱟ ᱵᱟᱹᱞᱤᱧ ᱞᱟᱹᱭ ᱞᱟᱹᱭ ᱫᱟᱲᱮᱭᱟᱜ ᱠᱟᱱᱟ ᱱᱟᱯᱟᱭ ᱥᱟᱦᱤᱡ
ᱟᱪᱪᱷᱟ ᱟᱪᱪᱷᱟ
ᱦᱩᱸ
ᱟᱪᱪᱷᱟ ᱱᱚᱣᱟ ᱥᱟᱹᱨᱤᱜᱮ ᱡᱮ ᱟᱵᱚ ᱱᱚᱜᱼᱚᱭ ᱡᱮ ᱵᱤᱱᱛᱤᱭᱟᱠᱚ ᱱᱚᱝᱠᱟ ᱥᱮ ᱯᱤᱞᱪᱩ ᱦᱟᱲᱟᱢ ᱯᱤᱞ ᱪᱩ ᱵᱩᱲᱦᱤ ᱴᱷᱮᱱ ᱟᱵᱚ ᱡᱟᱱᱟᱢ ᱟᱠᱟᱱᱟ ᱵᱚᱱ ᱚᱠᱟᱨᱮ ᱪᱮᱸᱬᱮᱸ ᱪᱩᱯᱩᱬ ᱤᱡ ᱠᱟᱛᱮ ᱠᱟᱛᱷᱟᱛᱮ ᱚᱱᱟᱜᱮ ᱥᱟᱹᱨᱤ
ᱦᱩᱸ ᱦᱩᱸ ᱦᱩᱸ ᱦᱩᱸ ᱢᱟᱱᱮ ᱟ ᱟᱞᱟᱝ ᱟᱞᱟᱝ ᱢᱟ ᱦᱚᱞᱟ ᱢᱟᱫᱮᱨᱞᱟᱝ ᱵᱩᱥᱟᱹᱜ ᱟᱠᱟᱱ ᱥᱮ ᱡᱟᱱᱟᱢ ᱟᱠᱟᱱ ᱞᱟᱝ᱾
ᱦᱩᱸ
ᱚᱱᱟᱛᱮ ᱟᱞᱟᱝ ᱩᱱᱟᱹᱜ ᱠᱤᱪᱷᱩ ᱵᱟᱞᱟᱝ ᱞᱟᱹᱭ ᱫᱟᱲᱮᱭᱟᱜ ᱠᱟᱱᱟ, ᱢᱮᱱᱠᱷᱟᱱ ᱯᱟᱹᱦᱤᱞ ᱡᱩᱜᱽ ᱨᱮ ᱡᱟᱦᱟᱛᱤᱱᱟᱹᱜ ᱦᱟᱲᱟᱢ ᱦᱟᱯᱲᱟᱢ ᱠᱚᱣᱟᱜ ᱟᱸᱡᱚᱢ ᱟᱠᱟᱱ ᱠᱟᱛᱷᱟᱮ ᱢᱟᱱᱮ ᱱᱚᱝᱠᱟ ᱜᱮᱠᱚ ᱞᱟᱹᱭ ᱦᱚᱪᱚᱭᱟ ᱦᱟᱸᱜ᱾
ᱟᱪᱪᱷᱟ ᱟᱪᱷᱟᱷᱟ
ᱦᱩᱸ ᱢᱮᱱᱠᱷᱟᱱ ᱛᱤᱱᱟᱹᱜ ᱥᱟᱹᱨᱤ ᱛᱤᱱᱟᱹᱜ ᱮᱲᱮ ᱚᱠᱚᱭᱼᱟᱜ ᱦᱚᱸ ᱵᱟᱲᱟᱭ ᱵᱟᱹᱱᱩᱜᱼᱟ᱾
ᱦᱮᱸ ᱟᱫᱚ ᱵᱟᱝᱜᱮ ᱥᱮᱫᱟᱭ ᱦᱟᱯᱲᱟᱢ ᱠᱚ ᱢᱮᱱᱮᱜᱼᱟ ᱠᱚ ᱱᱤᱦᱟᱹᱛ ᱥᱟᱹᱨᱤ ᱠᱟᱛᱷᱟ ᱠᱟᱱᱟ᱾
ᱦᱩᱸ ᱦᱩᱸ ᱠᱤᱱᱛᱩ ᱟᱯᱲᱟᱢ ᱠᱚᱣᱟᱜ ᱠᱟᱛᱷᱟ ᱠᱚ ᱩᱭᱦᱟᱹᱨ ᱢᱟᱱᱮ ᱩᱱᱠᱩᱣᱟᱜ ᱠᱟᱛᱷᱟ ᱟᱸᱡᱚᱢ ᱠᱟᱛᱮ ᱜᱮ ᱚᱱᱟᱜᱮ ᱥᱟᱹᱨᱤᱱ ᱢᱮᱱᱛᱮ ᱵᱚᱱ ᱢᱟᱱᱟᱣᱫᱟ ᱥᱮᱵᱚᱱ ᱵᱟᱛᱟᱣᱫᱟ᱾
ᱦᱩᱸ
ᱦᱩᱸ
ᱛᱟᱞᱦᱮ ᱜᱚᱢᱠᱮ ᱴᱟᱭᱤᱢ ᱢᱟᱛᱚ ᱪᱟᱵᱟ ᱦᱮᱡ ᱮᱱᱟ᱾ ᱟᱪᱪᱷᱟ ᱟᱨᱮᱦᱚᱸ ᱨᱚᱯᱚᱲ ᱦᱩᱭᱩᱜᱼᱟ ᱥᱮ ᱪᱮᱜ?
ᱛᱟᱦᱮᱸ ᱠᱟᱱᱟ ᱢᱮᱱᱠᱷᱟᱱ ᱵᱟᱞᱟᱝ ᱫᱟᱲᱮᱭᱟᱜ ᱠᱟᱱᱟ ᱞᱟᱝ ᱩᱱᱟᱹᱜ ᱜᱟᱱ ᱨᱚᱯᱚᱲ ᱠᱟᱛᱮᱜ ᱜᱮᱞᱟᱝ
ᱮᱠᱷᱟᱱ ᱱᱚᱣᱟ ᱥᱟᱛᱟᱢ ᱱᱚᱣᱟ ᱡᱮ ᱠᱟᱨᱟᱢ ᱫᱚ ᱟᱹᱰᱤ ᱞᱚᱝ ᱢᱟᱪᱷᱟᱛᱮ ᱞᱟᱹᱭ ᱞᱮᱠᱷᱟᱱ ᱟᱹᱰᱤ ᱜᱮ ᱱᱟᱯᱟᱭ ᱵᱩᱡᱷᱟᱹᱣ ᱠᱚᱜᱼᱟ᱾
ᱦᱩᱸ
ᱠᱷᱟᱴᱚ ᱢᱟᱪᱷᱟ ᱛᱮᱞᱟᱝ ᱞᱟᱹᱭ ᱠᱮᱫᱟ ᱚᱠᱚᱭ ᱫᱚ ᱵᱩᱡᱽ ᱚᱠᱚᱭ ᱫᱚ ᱵᱟᱝ ᱵᱩᱡᱽ ᱚᱱᱮ ᱚᱝᱠᱟᱭᱱᱟ᱾
ᱦᱩᱸ ᱠᱤᱱᱛᱩ ᱱᱚᱣᱟ ᱱᱤᱭᱟᱹ ᱛᱮ ᱟᱨᱦᱚᱸᱢ ᱞᱟᱝ ᱜᱟᱞᱚᱪ ᱞᱮᱠᱷᱟᱡ ᱟᱨᱚ ᱵᱮᱥ ᱵᱩᱡᱷᱟᱹᱜᱼᱟ᱾
ᱦᱮᱸ ᱟᱪᱪᱷᱟ ᱴᱷᱤᱠ ᱜᱮᱭᱟ ᱜᱚᱝᱠᱮ ᱦᱮᱸ᱾
ᱦᱩᱸ ᱦᱩᱸ